ᱦᱮᱞᱳ ᱦᱮᱞᱳ ᱦᱮ ᱟ ᱵᱚᱭᱦᱟ ᱟᱡᱚᱢᱚᱜ ᱠᱟᱱᱟ ᱨᱚᱲ
ᱦᱮᱸ ᱟᱸᱡᱚᱢᱚᱜ ᱠᱟᱱᱟ
ᱪᱮᱫ ᱮᱢ ᱪᱤᱠᱟᱹᱭᱮᱫᱟ ᱱᱤᱛᱚᱜ
ᱪᱮᱫ ᱦᱚᱸ ᱵᱟᱝ ᱦᱚᱜᱼᱚᱭ ᱱᱤᱛᱚᱜ ᱨᱩᱢ ᱠᱚᱨᱮ ᱜᱮ ᱚᱠᱚᱭ ᱮᱢ ᱞᱟᱹᱭ ᱮᱫᱟ
ᱚ ᱤᱧᱟᱹᱜ ᱚᱱᱟ ᱠᱟᱨᱭᱟ ᱮᱯ ᱠᱷᱚᱱ ᱢᱟᱱᱮ ᱚᱱᱟ ᱜᱨᱩᱯ ᱨᱮ ᱱᱟᱢᱵᱟᱨ ᱤᱧ ᱧᱟᱢ ᱠᱮᱫᱟ ᱛᱚ ᱛᱟᱦᱞᱮ ᱤᱧ ᱚᱸᱰᱮ ᱠᱷᱚᱱᱟᱜ ᱟᱫᱚ ᱟᱢ ᱞᱟᱝ ᱯᱷᱳᱱ ᱠᱟᱫ ᱢᱮᱭᱟ
ᱟᱪ
ᱟᱫᱚ ᱯᱟᱨᱥᱚᱱᱟᱞᱤ ᱤᱧ ᱮᱥᱮᱢᱮᱥᱫ ᱢᱮ ᱛᱟᱦᱮᱸᱫ ᱛᱚ ᱟᱫᱚᱧ ᱞᱟᱹᱭ ᱠᱮᱫᱟ ᱯᱷᱨᱤ ᱢᱮᱱᱟᱜ ᱢᱮᱭᱟ ᱛᱟᱦᱚᱞᱮ ᱚᱱᱟ ᱠᱷᱟᱹᱛᱤᱨ ᱟᱫᱚᱧ ᱞᱟᱹᱭᱮᱫᱟ ᱦᱟᱯᱮ ᱛᱟᱦᱚᱞᱮ ᱱᱤᱛᱚᱜ ᱡᱚᱠᱷᱚᱱ ᱯᱷᱨᱤ ᱢᱮᱱᱟᱜ ᱢᱮᱭᱟ ᱛᱟᱦᱚᱞᱮ ᱠᱟᱹᱴᱤᱡ ᱤᱧ ᱜᱚᱞᱯᱚ ᱞᱮᱜᱮ ᱦᱮ ᱛᱩᱯᱩ ᱠᱚᱫᱚ ᱦᱳᱭ ᱱᱟ ᱥᱮ ᱵᱟ
ᱦᱮᱸ ᱛᱩᱯᱩ ᱠᱚᱫᱚ ᱦᱩᱭ ᱠᱟᱱᱟ
ᱡᱚᱢ ᱵᱟᱲᱟ ᱠᱚ
ᱡᱚᱢ ᱵᱟᱲᱟ ᱡᱚᱢ ᱵᱟᱲᱟ ᱦᱳᱭ ᱱᱤᱛᱚᱜ ᱦᱩᱭᱱᱟ
ᱚ ᱟᱞᱮ ᱱᱤᱛᱳᱜ ᱫᱚ ᱢᱟᱱᱮ ᱚᱱᱟ ᱥᱟᱢ ᱢᱟᱨᱥᱟᱞ ᱫᱟᱜ ᱵᱟᱹᱱᱩᱜᱼᱟ ᱛᱚ ᱛᱟᱦᱚᱞᱮ ᱟᱫᱚ ᱤᱥᱤᱱ ᱵᱟᱥᱟᱝ ᱠᱚ ᱵᱟᱝ ᱦᱩᱭ ᱠᱟᱱᱟ ᱛᱟᱨᱯᱚᱨ ᱟᱫᱚ ᱦᱳᱴᱮᱞ ᱥᱮᱫ ᱦᱚᱸ ᱡᱚᱢ ᱪᱟᱞᱟᱣ ᱵᱟᱝ ᱦᱳᱭ ᱠᱟᱱᱟ ᱛᱚ
ᱟᱪᱪᱷᱟ
ᱚᱠᱟᱨᱮᱢ ᱛᱟᱦᱮᱱ ᱦᱮᱸ ᱱᱟᱯᱟᱭ ᱵᱟᱲᱟ ᱜᱮ ᱱᱤᱭᱟᱹ ᱜᱷᱟᱹᱲᱤᱡ ᱫᱚ
ᱚ ᱤᱧ ᱦᱚᱸ ᱱᱤᱛᱚᱜ ᱫᱚ ᱱᱟᱯᱟᱭ ᱜᱮ
ᱚ ᱛᱟᱦᱚᱞᱮ ᱚᱠᱟᱨᱮᱢ ᱛᱟᱦᱮᱱ ᱜᱮᱭᱟ ᱟᱢᱫᱚ
ᱤᱧ ᱛᱟᱦᱮᱱ ᱜᱤᱭᱟᱹᱧ ᱨᱟᱱᱤᱵᱟᱫ ᱥᱮᱫ ᱨᱮ
ᱚ ᱟᱢᱟᱜ ᱟᱹᱛᱩ ᱤᱭᱟᱹ ᱫᱤᱥᱚᱢ ᱚᱲᱟᱜ ᱫᱚ ᱚᱠᱟ ᱨᱮᱛᱟᱢ
ᱫᱤᱥᱚᱢ ᱚᱲᱟᱜ ᱫᱚ ᱡᱷᱤᱞᱤᱢᱤᱞᱤ ᱯᱟᱥ ᱨᱟᱣᱛᱚᱲᱟ ᱨᱮ
ᱚ ᱱᱚᱣᱟ ᱫᱚ ᱚᱠᱟ ᱥᱮᱫ
ᱟᱻ ᱡᱤᱞᱤ ᱢᱤᱞᱤ ᱥᱩᱨ ᱥᱩᱯᱩᱨ
ᱚ ᱛᱟᱞᱮ ᱚᱞᱚᱜ ᱯᱟᱲᱦᱟᱣ ᱫᱚ ᱛᱤᱱᱟᱹᱜ ᱥᱟᱺᱜᱤᱧ
ᱱᱤᱛᱚᱜ ᱫᱚ ᱮᱢ ᱮ ᱠᱚᱨᱟᱣ ᱦᱩᱭᱩᱜ ᱠᱟᱱᱟ
ᱚᱠᱟᱨᱮ
ᱨᱟᱱᱤ ᱤᱭᱟᱹᱨᱮ ᱠᱚᱨᱟᱣ ᱦᱩᱭᱩᱜ ᱠᱟᱱᱟ ᱱᱤᱛᱚᱜ ᱫᱚ ᱵᱟᱸᱠᱩᱲᱟ ᱨᱮ ᱟᱫᱚ ᱱᱚᱰᱮ ᱨᱟᱱᱤ ᱵᱟᱸᱫᱷ ᱨᱮ ᱛᱟᱦᱮᱱ ᱦᱩᱭᱩᱜ ᱠᱟᱱᱟ ᱱᱟᱜ ᱠᱷᱟᱭ ᱟᱣᱨᱤ ᱪᱟᱞᱟᱜ ᱦᱩᱭᱩᱜᱼᱟ
ᱚ ᱛᱟᱞᱮ ᱯᱚᱨᱤ‌ᱠᱠᱷᱟ ᱠᱚᱫᱚ ᱦᱩᱭ ᱱᱟᱥᱮ ᱵᱟᱝ
ᱯᱚᱨᱤᱠᱠᱷᱟ ᱠᱚᱫᱚ ᱦᱩᱭ ᱠᱟᱱᱟ ᱟᱨ ᱢᱤᱫᱴᱮᱱ ᱱᱟᱜ ᱠᱷᱟᱭ ᱦᱩᱭᱩᱜᱼᱟ
ᱚᱱᱟ ᱛᱤᱥ ᱠᱚᱛᱮ ᱢᱮᱱᱟᱜ ᱛᱟᱯᱮᱭᱟ
ᱠᱤᱪᱷᱩ ᱫᱤᱱ ᱯᱚᱨᱮ ᱜᱮ ᱫᱚᱥ ᱛᱟᱨᱤᱠᱷ ᱠᱷᱚᱡ ᱟᱨᱟᱢᱵᱷᱚᱜ ᱠᱟᱱ ᱛᱟᱞᱮᱭᱟ
ᱚ ᱯᱟᱲᱦᱟᱣ ᱠᱚᱫᱚ ᱚᱯᱟᱲᱦᱟᱣ ᱠᱚᱫᱚ ᱵᱷᱟᱜᱮ ᱯᱤᱯᱟᱨᱥᱮᱱ ᱠᱚᱢ ᱦᱟᱛᱟᱣ ᱠᱟᱫᱟ ᱛᱚ
ᱦᱮᱸ ᱱᱤᱛᱳ ᱫᱚ ᱳᱭᱨᱚᱠᱚᱢ ᱢᱴᱟᱢᱩᱴᱤ ᱦᱟᱛᱟᱣ ᱦᱩᱭᱩᱜ ᱠᱟᱱᱟ ᱫᱚᱢᱮ ᱵᱷᱟᱜᱤ ᱫᱚ ᱠᱤᱪᱷᱩ ᱫᱤᱱ ᱨᱩᱣᱟᱹ ᱵᱟᱲᱟ ᱦᱩᱭᱱᱟ ᱛᱟᱦᱚᱞᱮ ᱟᱫᱚ ᱚᱱᱟᱛᱮ ᱵᱷᱟᱜᱤ ᱵᱟᱝ ᱦᱟᱛᱟᱣ ᱦᱩᱭ ᱠᱟᱱ ᱛᱟᱦᱮᱸᱫ
ᱚ
ᱟᱢ ᱫᱚ ᱦᱳᱭ ᱱᱤᱛᱚᱜ ᱫᱚ ᱱᱟᱯᱟᱭ ᱜᱮ
ᱤᱧᱟᱹᱜ ᱫᱤᱥᱚᱢ ᱫᱚ ᱚᱱᱟ ᱥᱤᱞᱫᱟᱹ ᱫᱤᱥᱚᱢ ᱥᱮᱫ ᱛᱚᱵᱮ ᱤᱧ ᱦᱚᱸ ᱤᱭᱟᱹ ᱨᱮᱜᱤᱧ ᱛᱟᱦᱮᱱ ᱜᱮᱭᱟ ᱱᱤᱭᱟᱹ ᱦᱮᱸ ᱱᱟᱯᱟᱭ ᱜᱮ ᱱᱤᱭᱟᱹ ᱜᱷᱟᱹᱲᱤᱡ ᱫᱚ ᱤᱧ ᱦᱚᱸ ᱵᱟᱸᱠᱩᱲᱟ ᱨᱮᱜᱤᱧ ᱛᱟᱦᱮᱱ ᱜᱮᱭᱟ ᱛᱚ
ᱚ
ᱟᱫᱚ ᱦᱚᱞᱟ ᱦᱮᱸ ᱱᱚᱛᱮ ᱦᱚᱞᱟ ᱢᱟᱱᱮ ᱫᱚᱢᱮ ᱫᱟᱜ ᱵᱟᱲᱟ ᱠᱮᱫᱟ ᱛᱚ ᱛᱟᱦᱮ ᱟᱫᱚ ᱦᱩᱰᱩᱨ ᱵᱤᱡᱽᱞᱤ ᱠᱮᱫᱟ ᱛᱟᱦᱚᱞᱮ ᱡᱟᱦᱟᱸ ᱢᱮᱥᱨᱤᱧ ᱛᱟᱦᱮᱱ ᱜᱮᱭᱟ ᱛᱟᱦᱚᱞᱮ ᱚᱱᱛᱮᱱᱟᱜ ᱞᱟᱭᱤᱱ ᱫᱚ ᱢᱟᱱᱮ ᱦᱚᱞᱟ ᱟᱹᱭᱩᱵ ᱨᱮᱜᱮ ᱪᱟᱞᱟᱣ ᱠᱟᱱᱟ ᱟᱫᱚ ᱛᱮᱦᱮᱧ ᱥᱟᱨᱟᱫᱤᱱ ᱦᱚᱸ ᱵᱟᱝ ᱦᱮᱡ ᱟᱠᱟᱱᱟ ᱛᱚ ᱛᱟᱦᱞᱮ ᱫᱟᱜ ᱠᱚ ᱪᱟᱵᱟᱣ ᱠᱟᱱᱟ ᱥᱮ ᱥᱮᱛᱟᱜ ᱵᱮᱲᱟ
ᱚ ᱦᱮᱸ ᱦᱚᱞᱟ ᱫᱚ ᱫᱟᱜ ᱠᱮᱫ ᱜᱮᱭᱟᱭ
ᱟᱯᱮ ᱚᱱᱛᱮ ᱫᱟᱜ ᱡᱟᱹᱲᱤ ᱠᱮᱫᱟᱭ ᱥᱮ ᱵᱟᱝ
ᱫᱚ ᱵᱟᱝ ᱦᱟᱞᱠᱟ ᱧᱚᱜ
ᱚ
ᱚᱱᱛᱮ ᱫᱚ ᱫᱚᱢᱮ ᱡᱟᱹᱥᱛᱤ ᱜᱮ ᱫᱟᱜ ᱠᱮᱫᱟᱭ ᱥᱮ ᱪᱮᱫ
ᱦᱮᱸ ᱡᱟᱹᱥᱛᱤ ᱜᱮ ᱫᱟᱜ ᱠᱮᱫᱟᱭ ᱯᱨᱟᱭ ᱢᱤᱫ ᱜᱷᱚᱱᱴᱟ ᱞᱮᱠᱟ
ᱵᱟᱝ
ᱜᱚᱨᱚᱢ ᱠᱚ ᱪᱮᱫ ᱞᱮᱠᱟ ᱵᱩᱡᱷᱟᱹᱜ ᱠᱟᱱᱟ ᱟᱯᱮ ᱚᱱᱛᱮ?
ᱱᱤᱛᱚᱜ ᱫᱚ ᱛᱮᱤᱦᱤᱧ ᱫᱚ ᱠᱟᱹᱴᱤᱡ ᱰᱩᱸᱰᱨᱩᱩᱜ ᱧᱚᱜ ᱠᱟᱫᱟᱭ᱾
ᱚ ᱟᱞᱮ ᱱᱚᱛᱮ ᱦᱚᱸ ᱠᱟᱹᱴᱤᱡ ᱰᱩᱸᱰᱨᱩᱩᱜ ᱧᱚᱜ ᱠᱟᱫᱟᱭ ᱛᱚ᱾ ᱚ
ᱟᱨ ᱟᱢᱫᱚ ᱛᱟᱦᱞᱮ ᱮᱠᱷᱚᱱ ᱫᱚ ᱪᱮᱫ ᱠᱚᱢ ᱪᱤᱠᱟᱹ ᱵᱟᱲᱟᱭ ᱫᱟ ᱚᱸᱰᱮ ᱫᱚ?
ᱱᱚᱰᱮ ᱵᱟᱸᱠᱩᱲᱟᱤᱧ ᱛᱟᱦᱮᱱ ᱜᱮᱭᱟ ᱛᱟᱦᱞᱮ ᱤᱧ ᱦᱚᱸ ᱟᱫᱚ ᱪᱟᱞᱟᱣ ᱮᱱ ᱥᱮᱨᱢᱟ ᱠᱚᱢᱯᱞᱤᱴ ᱠᱟᱱᱟ ᱛᱚ ᱛᱟᱦᱞᱮ ᱟᱫᱚ ᱱᱤᱛᱚᱜ ᱠᱚᱢᱯᱞᱤᱴ ᱱᱤᱭᱟᱹ ᱯᱨᱤᱯᱟᱨᱮᱥᱚᱱ ᱜᱤᱧ ᱦᱟᱛᱟᱣᱫᱟ ᱪᱟᱹᱠᱨᱤ ᱠᱚ ᱱᱤᱭᱮ
ᱵᱷᱟᱜᱤ ᱜᱮᱛᱚ ᱛᱟᱦᱚᱞᱮ ᱯᱨᱤᱯᱟᱨᱮᱥᱚᱱ ᱠᱚᱫᱚ ᱦᱟᱛᱟᱣ ᱮᱫᱟ?
ᱦᱮᱸ ᱯᱨᱤᱯᱟᱨᱮᱥᱚᱱ ᱠᱚ ᱵᱷᱟᱜᱮ ᱞᱮᱠᱟᱜᱮ ᱦᱟᱛᱟᱣ ᱦᱩᱭᱩᱜ ᱠᱟᱱᱟ ᱢᱟᱱᱮ ᱱᱤᱛᱚᱜ ᱚᱸᱰᱮ ᱚᱲᱟᱜ ᱦᱚᱲ ᱠᱚ ᱫᱚᱦᱚ ᱠᱟᱹᱤᱫᱤᱧᱟ ᱯᱟᱲᱦᱟᱜ ᱞᱟᱹᱜᱤᱫ ᱛᱟᱨᱯᱚᱨᱮ ᱟᱫᱚ ᱵᱟᱝ ᱯᱟᱲᱦᱟᱣ ᱞᱮᱱᱠᱷᱟᱱ ᱦᱚᱸ ᱵᱟᱝ ᱜᱟᱱᱚᱜᱼᱟ ᱪᱟᱹᱠᱨᱤ ᱠᱚ ᱡᱟᱦᱟᱸ ᱡᱟᱦᱟᱸ ᱞᱮᱠᱟ ᱠᱟᱛᱮ ᱜᱮ ᱢᱟᱱᱮ ᱧᱟᱢ ᱜᱮ ᱦᱩᱭᱩᱜᱼᱟ ᱵᱟᱠᱷᱟᱱ ᱫᱚ ᱚᱲᱟᱜ ᱦᱚᱲ ᱠᱚ ᱞᱟᱹᱭᱟ ᱩᱱᱟᱹᱜ ᱫᱤᱱ ᱞᱮ ᱫᱚᱦᱚ ᱠᱮᱫ ᱢᱮᱭᱟ ᱥᱮᱪᱮᱫ ᱵᱟᱢ ᱧᱟᱢ ᱞᱮᱫᱟ ᱠᱟᱹᱢᱤ ᱠᱚ ᱛᱟᱦᱚᱞᱮ ᱚᱱᱟ ᱠᱷᱟᱹᱛᱤᱨ ᱠᱟᱹᱴᱤᱡ ᱡᱳᱨᱫᱟᱨ ᱢᱟᱱᱮ ᱠᱟᱹᱴᱤᱡ ᱡᱳᱨ ᱧᱚᱜ ᱠᱟᱹᱴᱤᱡ ᱪᱮᱥᱴᱟ ᱦᱳᱭᱳᱜ ᱠᱟᱱᱟ ᱪᱟᱹᱠᱨᱤ ᱠᱚ ᱞᱟᱹᱜᱤᱫ
ᱚ ᱱᱟ ᱫᱚᱨᱠᱟᱨ ᱜᱤᱭᱟ ᱛᱚ ᱵᱟᱦᱨᱮ ᱛᱟᱦᱮᱱ ᱢᱟᱱᱮ ᱠᱤᱪᱷᱩ ᱛᱚ ᱠᱚᱨᱟᱣ ᱞᱟᱜᱟᱜ ᱟᱥᱮ
ᱦᱟ ᱛᱟᱦᱞᱮ ᱟᱢᱦᱚᱸ ᱚᱱᱟ ᱨᱟᱱᱤ ᱵᱟᱫᱽ ᱨᱮ ᱢᱟᱱᱮ ᱢᱮᱥ ᱨᱮᱢ ᱛᱟᱦᱮᱱ ᱜᱤᱭᱟ ᱥᱮ ᱪᱮᱫ?
ᱦᱮᱸ ᱨᱟᱱᱤ ᱢᱟᱛ ᱨᱤᱧ ᱛᱟᱦᱮᱱ ᱠᱟᱱᱟ ᱟᱫᱚ ᱤᱛᱚᱜ ᱫᱚ ᱚᱱᱛᱮ ᱜᱮ ᱪᱟᱞᱟᱜ ᱤᱧ ᱞᱟᱹᱭᱫᱟ᱾ ᱱᱚᱸᱰᱮ ᱫᱚ ᱢᱤᱜᱴᱮᱱ ᱜᱟᱛᱮ ᱜᱤᱫᱽᱨᱟᱹ ᱠᱚᱠᱚ ᱛᱟᱦᱮᱱᱟ ᱛᱟᱦᱞᱮ ᱚᱱᱛᱮ ᱨᱮ ᱛᱟᱦᱮᱱ ᱦᱳᱭᱳᱜ ᱠᱟᱱ ᱛᱟᱦᱮᱸᱜ
ᱚ ᱛᱚ ᱛᱤᱥ ᱮᱢ ᱪᱟᱞᱟᱣ ᱠᱟᱱᱟ ᱟᱢᱫᱚ?
ᱚ ᱨᱟᱱᱤ ᱵᱟᱱ?
ᱦᱮᱸ
ᱱᱚᱰᱮ ᱦᱩᱭᱱᱟᱹᱧ ᱰᱷᱮᱨ ᱫᱤᱱᱜᱮ ᱦᱳᱭᱱᱟ᱾
ᱚ
ᱢᱤᱫ ᱵᱚᱥᱚᱨ ᱠᱟᱪᱷᱟ ᱠᱟᱹᱪᱷᱤ ᱜᱮ᱾
ᱚ ᱟᱱᱛᱟᱱᱟᱝ ᱱᱤᱭᱟᱹ ᱟᱢ ᱫᱚ ᱠᱚᱢᱯᱤᱴᱤᱴᱤᱵᱷ ᱮᱠᱡᱟᱢ ᱠᱚᱢ ᱮᱢ ᱵᱟᱲᱟᱭ ᱜᱮᱭᱟ ᱥᱮ ᱵᱟᱝ ᱛᱟᱦᱟᱞᱮ?
ᱦᱮᱸ ᱱᱤᱛᱚᱜ ᱫᱚ ᱚᱱᱟ ᱦᱚᱸ ᱮᱢ ᱮ ᱠᱚᱨᱟᱣ ᱦᱳᱭᱳᱜ ᱠᱟᱱᱟ ᱱᱚᱛᱮ ᱠᱚᱢᱯᱤᱴᱤᱵᱷ ᱞᱟᱹᱜᱤᱫ ᱛᱮᱦᱚᱸ ᱠᱤᱪᱷᱩ ᱯᱚᱥᱛᱩᱛᱤ ᱦᱟᱛᱟᱣ ᱦᱳᱭᱳᱜ ᱠᱟᱱᱟ᱾
ᱡᱩᱫᱤ ᱞᱟᱜᱟᱣ ᱜᱚᱫᱚᱜ ᱠᱷᱟᱡ ᱫᱚ ᱡᱟᱦᱟᱱᱟᱜ ᱜᱮ ᱠᱟᱹᱢᱤ ᱠᱚ ᱧᱟᱢᱚᱜ ᱠᱷᱟᱡ ᱵᱷᱟᱜᱤ ᱜᱮ᱾ ᱦᱳᱭ
ᱢᱟᱱᱮ ᱚᱱᱟ ᱨᱟᱱᱤᱝ ᱚᱵᱚᱥᱛᱷᱟ ᱨᱮᱜᱮ ᱚᱱᱟ ᱚᱱᱟ ᱠᱚᱫᱚ ᱞᱟᱹᱠᱛᱤ ᱠᱟᱱᱟ ᱵᱟᱠᱷᱟᱱ ᱫᱚ ᱢᱟᱱᱮ ᱪᱮᱫ ᱟᱵᱚ ᱫᱚᱵᱚᱱ ᱢᱚᱱᱮᱭᱟ ᱦᱟᱯᱮ ᱮᱢᱮᱧ ᱠᱚᱢᱯᱞᱤᱴ ᱞᱮᱜᱮ ᱛᱟᱯᱛᱮ ᱚᱱᱟ ᱠᱚ ᱯᱚᱨᱤᱠᱠᱷᱟᱧ ᱛᱮᱧ ᱫᱩᱲᱩᱵ ᱟ ᱚᱱᱠᱟᱞᱮᱠᱷᱟᱱ ᱫᱚ ᱟᱨ ᱵᱟᱝ ᱜᱟᱱᱚᱜᱼᱟ ᱟᱫᱚ ᱧᱮᱞ ᱱᱚᱛᱮ ᱮᱢᱮ ᱦᱚᱢ ᱠᱚᱨᱟᱣ ᱫᱟ ᱛᱟᱯᱛᱮ ᱱᱚᱛᱮ ᱠᱚᱢᱯᱤᱴᱤᱴᱤᱵᱷ ᱱᱤᱭᱮ ᱦᱚ ᱦᱚᱭᱛᱳ ᱦᱟᱞᱠᱟ ᱦᱟᱞᱠᱟᱢ ᱯᱟᱲᱦᱟᱣ ᱪᱟᱞᱟᱜ ᱠᱟᱱᱟᱢ ᱛᱟᱦᱮᱞᱮ ᱵᱟᱱᱟᱨ ᱜᱮ ᱥᱩᱵᱤᱫᱷ ᱛᱟᱢᱟ ᱡᱩᱫᱤ ᱠᱳᱱᱚ ᱠᱟᱨᱚᱱ ᱵᱚᱥᱚᱛ ᱡᱩᱫᱤᱢ ᱯᱟᱥ ᱥᱮᱪᱮᱫ ᱯᱤᱠᱠᱷᱟ ᱠᱚ ᱵᱟ ᱪᱷᱳᱴᱳ ᱠᱷᱟᱴᱚ ᱡᱟᱦᱟᱸ ᱞᱮᱠᱟᱱᱟᱜ ᱜᱮ ᱢᱚᱱᱮ ᱡᱤᱣᱤ ᱠᱟᱹᱢᱤ ᱠᱚ ᱡᱩᱫᱤᱢ ᱧᱟᱢ ᱠᱮᱫᱟ ᱛᱟᱦᱚᱞᱮ ᱩᱦᱩ ᱛᱚᱠᱷᱚᱱ ᱚᱲᱟᱜ ᱦᱚᱲᱟᱜ ᱦᱚᱸ ᱠᱟᱹᱴᱤᱡ ᱥᱩᱵᱤᱫᱟᱜ ᱛᱮᱠᱚᱣᱟ ᱛᱟᱞᱮᱼᱟᱲᱟᱜ ᱴᱷᱮᱱ ᱠᱷᱚᱱᱟᱜ ᱦᱚᱸ ᱟᱫᱚ ᱠᱟᱹᱣᱰᱤ ᱠᱚ ᱦᱟᱛᱟᱣ ᱵᱟᱝ ᱦᱳᱭᱳᱜ ᱛᱟᱢᱟ ᱛᱚ
ᱠᱚᱢᱚᱜᱼᱟ ᱢᱟᱱᱮ ᱪᱟᱯ ᱚᱱᱛᱮ
ᱱᱤᱡᱮᱛᱮ ᱡᱟᱦᱟᱸ ᱪᱤᱠᱟᱹᱭ ᱦᱳᱭᱳᱜᱼᱟ᱾
ᱦᱮᱸ ᱟᱨ ᱛᱟᱦᱚᱞᱮ ᱟᱯᱮ ᱚᱱᱛᱮ ᱪᱟᱥᱵᱟᱥ ᱠᱚ ᱪᱮᱫ ᱞᱮᱠᱟ ᱦᱳᱭᱳᱜ ᱜᱮᱭᱟ?
ᱪᱟᱥᱵᱟᱥ ᱫᱚ ᱟᱞᱮᱫ ᱫᱚ ᱦᱤᱛᱚᱜ ᱫᱚ ᱰᱮᱢ ᱢᱮᱱᱟᱜ ᱟᱞᱮ ᱚᱱᱛᱮ ᱛᱩᱨ ᱨᱮᱜᱮ ᱟᱫᱚ ᱚᱱᱟᱛᱮ ᱪᱟᱥᱵᱟᱥ ᱫᱚ ᱵᱟᱨ ᱫᱷᱟᱞᱮ ᱪᱟᱥ ᱟᱞᱮ᱾
ᱟᱪᱪᱷᱟ ᱢᱟᱱᱮ ᱵᱟᱨ ᱫᱷᱟᱣ ᱦᱳᱭᱳᱜ ᱜᱮᱭᱟ ᱥᱮ ᱢᱤᱫ ᱫᱷᱟᱣ
ᱛᱮᱫ ᱫᱚᱞᱮ ᱪᱟᱥᱟ ᱰᱮᱢ ᱫᱟᱜ ᱠᱚ ᱢᱮᱱᱟᱜ ᱟᱥᱮ ᱟᱫᱚ ᱪᱟᱞᱟᱜ ᱜᱮᱭᱟ ᱠᱮᱱᱮᱞ ᱛᱮ
ᱚᱱᱟ ᱟᱥᱟᱲ ᱵᱚᱸᱜᱟ ᱫᱷᱚᱨᱚᱢ ᱨᱮ
ᱦᱳᱭ
ᱦᱮᱞᱳ ᱢᱟᱱᱮ ᱱᱤᱭᱟᱹ ᱛᱟᱦᱚᱞᱮ ᱥᱚᱵᱽᱡᱤ ᱠᱚ ᱪᱮᱫ ᱠᱚᱯᱮ ᱪᱟᱥ ᱟᱜ ᱟᱞᱚᱢ ᱚᱱᱟᱥ ᱞᱮ ᱪᱟᱥ ᱜᱮᱭᱟ ᱱᱤᱭᱟᱹ ᱫᱷᱚᱢ ᱫᱷᱚᱨᱚᱢ ᱫᱤᱱ ᱫᱚ ᱢᱟᱱ ᱫᱟᱜ ᱠᱚᱞ ᱧᱟᱢ ᱜᱮᱭᱟ ᱠᱮᱱᱮᱞ ᱫᱟᱜ ᱠᱚ
ᱚᱧ
ᱥᱚᱵᱽᱡᱤ ᱠᱚᱫᱚ ᱟᱞᱮ ᱱᱚᱱᱛᱮ ᱫᱚ ᱪᱟᱥ ᱦᱳᱭᱳᱜ ᱜᱮᱭᱟ ᱵᱷᱟᱜᱮ ᱜᱮ ᱠᱚ ᱪᱟᱥ ᱜᱮᱭᱟ ᱟᱞᱮ ᱫᱚ ᱵᱟᱞᱮ ᱪᱟᱥᱟ ᱩᱱᱟᱹᱜ ᱫᱚ ᱟᱞᱮ ᱫᱚ ᱩᱱᱟᱹᱜ ᱵᱟᱝ ᱛᱟᱦᱮᱱ ᱦᱳᱭᱳᱜ ᱜᱤᱭᱟ ᱛᱚᱲ ᱚᱲᱟᱜ ᱠᱚᱨᱮ ᱫᱚ
ᱚ
ᱪᱟᱥ ᱫᱚᱠᱚ ᱪᱟᱥ ᱟᱠᱟᱫᱟ ᱟᱹᱰᱤ ᱰᱷᱮᱨ ᱜᱮᱠᱚ ᱪᱟᱥ ᱠᱟᱫᱟ ᱥᱚᱵᱽᱡᱤ ᱠᱚᱫᱚ
ᱟᱪᱷᱟ ᱪᱟᱞᱟᱜ ᱟ ᱥᱮ ᱠᱤᱨᱤᱧ ᱠᱟᱛᱮᱫ ᱜᱮᱯᱮ ᱡᱚᱢ ᱜᱮᱭᱟ ᱢᱟᱱᱮ ᱱᱤᱡᱮ ᱛᱮᱫᱚ ᱵᱟᱯᱮ ᱪᱟᱥ ᱜᱮᱭᱟ ᱩᱱᱟᱹᱜ ᱫᱚ
ᱵᱟ ᱪᱟᱥ ᱫᱟᱞᱮ ᱦᱟᱞᱠᱟ ᱚᱲᱟᱜ ᱡᱚᱢ ᱞᱮᱠᱟ ᱫᱚᱢᱮ ᱫᱚ ᱵᱟᱝ ᱟᱨ ᱮᱢᱱᱤ ᱩᱱᱟᱹᱜ ᱫᱚ ᱟᱣ ᱠᱤᱡ ᱠᱤᱪᱷᱩ ᱜᱤᱞᱟ ᱪᱟᱥ ᱠᱟᱛᱮᱜ ᱡᱚᱛᱚ ᱡᱚᱢ ᱦᱩᱭᱩᱜ ᱜᱮᱭᱟ
ᱦᱮᱸ ᱛᱟᱦᱞᱮ ᱦᱚᱲ ᱠᱚ ᱪᱮᱫ ᱞᱮᱠᱟ ᱦᱩᱭᱩᱜ ᱜᱮᱭᱟ ᱟᱯᱮ ᱚᱱᱛᱮ?
ᱦᱩᱲᱩ ᱠᱚᱫᱚ ᱵᱷᱟᱜᱤ ᱜᱮ ᱦᱩᱭ ᱠᱟᱱᱟ ᱛᱚᱠᱷᱚᱱ ᱫᱚ ᱫᱟᱜ ᱦᱚᱸ ᱠᱤᱪᱷᱩ ᱫᱤᱱ ᱫᱚ ᱵᱟᱜ ᱵᱟᱭ ᱫᱟᱜ ᱠᱟᱜ ᱛᱟᱦᱮᱸ ᱠᱤᱪᱷᱩ ᱤᱭᱟᱹ ᱞᱮᱱ ᱛᱟᱦᱮᱸᱜ
ᱟᱨ ᱫᱷᱚᱨᱚᱱ ᱫᱷᱚᱨᱚᱱ ᱨᱮ ᱪᱮᱫ ᱞᱮᱠᱟ ᱦᱩᱲᱩ ᱠᱚ ᱦᱮᱲᱮᱡ ᱜᱮᱭᱟ ᱟᱯᱮ ᱚᱱᱛᱮ?
ᱫᱟᱜ ᱢᱟᱱᱮ ᱡᱟᱦᱟᱸᱮ ᱞᱮᱠᱟ ᱟᱨᱠᱤ ᱫᱟᱜ ᱛᱟᱦᱮᱱᱟ ᱚᱱᱠᱟ ᱫᱚ ᱦᱩᱭᱩᱜ ᱜᱮᱭᱟ ᱵᱷᱟᱜᱤ ᱜᱮ ᱟᱫᱚ ᱠᱤᱪᱷᱩ ᱫᱚ ᱱᱮᱛᱟᱨ ᱫᱤᱱ ᱫᱚ ᱠᱤᱪᱷᱩ ᱫᱚ ᱟᱸᱡᱮᱫ ᱜᱚᱫᱚᱜ ᱜᱮᱭᱟ ᱟᱫᱚ ᱱᱚᱜᱼᱚᱭ ᱡᱮᱢᱚᱱ ᱟᱨᱚ ᱫᱟᱜ ᱮᱟᱭ ᱛᱟᱦᱮ ᱟᱨᱚ ᱚᱱᱠᱟ ᱰᱮᱢ ᱫᱟᱜ ᱩᱰᱩᱠᱚᱜᱼᱟ
ᱦᱮᱸ
ᱚᱱᱠᱟ ᱠᱟᱛᱮᱜ ᱜᱮ ᱪᱟᱥ ᱫᱚ ᱦᱩᱭᱩᱜ ᱠᱟᱱᱟ
ᱟᱨ
ᱟᱯᱮ ᱚᱱᱛᱚ ᱛᱟᱦᱚᱞᱮ ᱢᱤᱫ ᱫᱷᱟᱣ ᱜᱮᱯᱮ ᱪᱟᱥᱟ ᱛᱚ ᱚᱱᱟ ᱜᱮ
ᱦᱮᱸ ᱱᱚᱣᱟ ᱟᱥᱟᱲ ᱵᱚᱸᱜᱟ ᱜᱮᱞᱮ ᱪᱟᱥᱟ ᱛᱟᱦᱚᱞᱮ ᱟᱫᱚᱮ ᱚᱱᱠᱟ ᱫᱟᱜ ᱠᱚ ᱵᱟᱞᱮ ᱧᱟᱢ ᱜᱮᱭᱟ ᱛᱚ ᱴᱷᱤᱠ ᱢᱚᱛᱚ ᱛᱟᱦᱞᱮ ᱚᱱᱛᱮ ᱫᱚ ᱠᱮᱱᱮᱞ ᱠᱚᱦᱚᱸ ᱠᱮᱱᱮᱞ ᱠᱚᱫᱚ ᱢᱮᱱᱟᱜᱼᱟ ᱠᱤᱱᱛᱩ ᱟᱞᱮ ᱫᱚ ᱟᱹᱰᱤ ᱪᱷᱟᱰᱟᱣ ᱨᱮ ᱢᱮᱱᱟᱜ ᱞᱮᱭᱟ ᱢᱟᱱᱮ ᱠᱮᱱᱮᱞ ᱨᱮᱱᱟᱜ ᱠᱮᱱᱮᱞ ᱨᱮᱱᱟᱜ ᱫᱟᱜ ᱠᱚᱫᱚ ᱵᱟᱞᱮ ᱧᱟᱢ ᱜᱮᱭᱟ ᱟᱞᱮ ᱫᱚ
ᱚ
ᱚᱱᱟ ᱜᱮ ᱠᱟᱱᱟ ᱢᱤᱫ ᱴᱟᱜ ᱚᱥᱩᱵᱤᱫᱷᱟ ᱫᱚ ᱵᱟᱠᱷᱟᱱ ᱮᱢᱟᱱ ᱛᱮ ᱡᱟᱦᱟᱸ ᱜᱟᱰᱟ ᱠᱚᱨᱮ ᱡᱟᱦᱟᱸ ᱫᱟᱜ ᱠᱚ ᱛᱟᱢᱟᱜ ᱜᱮᱭᱟ ᱛᱟᱦᱚᱞᱮ ᱚᱱᱟ ᱫᱟᱜ ᱛᱮ ᱢᱟᱱᱮ ᱥᱚᱵᱽᱡᱤ ᱠᱚ ᱟᱱᱟᱡᱯᱟᱹᱛᱤ ᱠᱚ ᱡᱟᱭᱜᱟ ᱴᱩᱠ ᱴᱟᱠ ᱪᱟᱥ ᱵᱟᱲᱟ ᱦᱩᱭᱩᱜ ᱜᱮᱭᱟ ᱛᱟᱦᱚᱞᱮ ᱚᱱᱟ ᱚᱲᱟᱜ ᱡᱚᱢ ᱞᱮᱠᱟ ᱛᱟᱦᱮ ᱚᱱᱟ ᱢᱟᱱᱮ ᱠᱤᱨᱤᱧ ᱵᱟᱝ ᱦᱩᱭᱩᱜ ᱛᱟᱞᱮ ᱜᱮᱭᱟ
ᱦᱳᱭ
ᱟᱨ ᱠᱷᱚᱥᱞᱟ ᱠᱚᱯᱮ ᱪᱟᱥ ᱞᱮᱫᱟ ᱥᱮ ᱵᱟᱝ ᱛᱟᱦᱮᱱᱟ?
ᱠᱷᱚᱥᱞᱟ ᱫᱚ ᱵᱟᱞᱮ ᱪᱟᱥ ᱟᱠᱟᱫ ᱛᱟᱦᱮᱸᱫ ᱛᱩᱲᱤ ᱞᱮ ᱪᱟᱥ ᱞᱮᱫᱟ
ᱟᱨ ᱛᱩᱲᱤ ᱪᱮᱫ ᱞᱮᱠᱟ ᱦᱩᱭᱞᱮᱱ ᱛᱟᱯᱮᱭᱟ
ᱛᱩᱲᱤ ᱵᱷᱟᱹᱜᱤ ᱜᱮ ᱦᱩᱭ ᱞᱮᱱ ᱛᱟᱦᱮᱸᱫ
ᱚᱧ ᱟᱠᱷᱨᱤᱧ ᱵᱟᱲᱟ ᱦᱩᱭᱱᱟ ᱛᱩᱲᱤ ᱠᱚᱫᱚ
ᱛᱩᱲᱤ ᱠᱚᱫᱚ ᱟᱹᱷᱨᱤᱧ ᱠᱟᱫᱟᱞᱮ ᱵᱟᱞᱮ ᱟᱹᱷᱨᱤᱧ ᱠᱟᱫᱟ ᱛᱩᱲᱤ ᱫᱚ ᱢᱟᱱᱮ ᱮᱢᱱᱤ ᱥᱩᱱᱩᱢ ᱞᱟᱹᱜᱤᱫ ᱛᱮ ᱪᱟᱥ ᱦᱩᱭ ᱞᱮᱱ ᱛᱟᱦᱮᱸᱫ ᱠᱤᱪᱷᱩ ᱜᱤᱞᱟ ᱫᱚᱢᱮ ᱡᱟᱥ ᱞᱟᱹᱛᱤ ᱫᱚ ᱵᱟᱝ ᱟᱫᱚ ᱚᱱᱟ ᱜᱮ ᱥᱩᱱᱩᱢ ᱦᱩᱭᱩᱜᱼᱟ ᱚᱲᱟᱜ ᱡᱚᱢ ᱞᱮᱠᱟ
ᱚ ᱚᱱᱟ ᱦᱚᱸ ᱞᱟᱹᱠᱛᱤᱭᱟᱱ ᱞᱟᱹᱠᱛᱤ ᱜᱮ ᱠᱟᱱᱟ ᱢᱟᱱᱮ ᱥᱩᱱᱩᱢ ᱨᱮᱱᱟᱜᱟ ᱡᱟ ᱫᱟᱢ
ᱦᱳᱭ ᱚᱱᱟ ᱦᱚᱸ ᱟᱨ ᱱᱤᱛᱚᱜ ᱚᱲᱟᱜ ᱡᱚᱢ ᱞᱟᱹᱜᱤᱫ ᱛᱮ ᱡᱟᱫᱤ ᱡᱟᱸᱦᱟ ᱞᱮᱠᱟᱜᱮ ᱠᱚᱢ ᱧᱚᱜ ᱪᱟᱥ ᱞᱮᱠᱷᱟᱡ ᱜᱮ ᱚᱱᱟᱜᱮ ᱦᱩᱭᱩᱜ ᱠᱟᱱᱟ ᱵᱷᱟᱜᱤ ᱫᱚ ᱟᱨᱠᱤ
ᱦᱮᱸ
ᱠᱚᱢ ᱧᱚᱜ ᱛᱮ ᱡᱟᱦᱟᱱᱟᱜ ᱜᱮ ᱡᱚᱢ ᱦᱩᱭᱩᱜᱼᱟ ᱚᱲᱟᱜ ᱠᱚᱨᱮᱜ ᱛᱟᱦᱮᱸ ᱞᱮᱠᱷᱟᱡ
ᱦᱮ ᱥᱩᱱᱩᱢ ᱩᱛᱩ ᱥᱩᱱᱩᱢ ᱠᱚ ᱡᱟ ᱫᱟᱢ ᱵᱟᱹᱲᱛᱤ ᱜᱮᱭᱟ ᱢᱟᱱ ᱚᱱᱟ ᱦᱚᱸ ᱟᱫᱚ ᱠᱷᱚᱥᱞᱟ ᱠᱚ ᱛᱩᱲᱤ ᱠᱚ ᱪᱟᱥ ᱠᱟᱛᱮᱫ ᱵᱚᱨᱚᱝ ᱥᱩᱱᱩᱢ ᱞᱮᱱ ᱟᱹᱰᱤ ᱵᱷᱟᱹᱜᱤᱭᱟ
ᱚ ᱟᱯᱮ ᱚᱱᱛᱮ ᱫᱚᱯᱮ ᱪᱟᱥ ᱜᱮᱭᱟ
ᱦᱮᱸ ᱟᱞᱮ ᱱᱚᱛᱮ ᱞᱮ ᱪᱟᱥ ᱜᱮᱭᱟ ᱟᱞᱮ ᱦᱚᱸᱞᱮ ᱪᱟᱥᱞᱟ ᱢᱟᱱᱮ ᱳ ᱚᱲᱟᱜ ᱡᱚᱢ ᱞᱮᱠᱟ ᱠᱷᱚᱥᱞᱟ ᱠᱚ ᱛᱟᱦᱞᱮ ᱛᱩᱲᱤ ᱫᱚ ᱵᱟᱞᱮ ᱪᱟᱥ ᱠᱟᱫᱟ
ᱚ ᱠᱷᱚᱥᱞᱟ
ᱦᱳᱭ ᱛᱟ ᱛᱟᱨᱯᱚᱨᱮ ᱟᱫᱚ ᱫᱟᱜ ᱠᱚ ᱧᱟᱢ ᱠᱮᱫᱟ ᱛᱟᱦᱮ ᱟᱫᱚ ᱩᱱᱟᱹᱜ
ᱦᱮᱸ ᱦᱮᱞᱳ ᱦᱮᱞᱳᱣ ᱦᱮᱞᱳᱣ ᱦᱮᱞᱳᱣ ᱦᱮᱞᱳᱣ
ᱦᱮᱞᱳ
ᱦᱮᱸ ᱦᱮᱸ ᱱᱤᱛᱚᱜ ᱟᱸᱡᱚᱢᱚᱜ ᱠᱟᱱᱟ ᱚ ᱤᱧᱟᱹᱜ ᱚᱱᱠᱟ ᱵᱟᱝ ᱟᱸᱡᱚᱢᱚᱜ ᱠᱟᱱ ᱛᱟᱢᱟ ᱨᱚᱲ ᱫᱚ
ᱦᱳᱭ ᱨᱤᱢᱤᱞ ᱨᱤᱢᱤᱞ ᱠᱟᱫᱟᱭ ᱛᱚ ᱦᱮᱸ
ᱚᱲᱟᱜ ᱠᱚᱨᱮ ᱫᱚ ᱚᱠᱭ ᱚᱠᱭ ᱢᱮᱱᱟᱜ ᱠᱚᱣᱟ
ᱮᱠᱷᱚᱱ ᱫᱚ ᱯᱩᱱ ᱵᱚᱭᱟᱜ ᱟᱞᱮ ᱢᱟᱱᱮ ᱵᱟᱨ ᱵᱚᱭᱟᱜ ᱟᱞᱤᱧ ᱟᱨ ᱯᱩᱱ ᱦᱚᱲ ᱢᱮᱱᱟᱜ ᱞᱮᱭᱟ
ᱚ
ᱜᱚᱜᱚᱵᱟ ᱟᱨ ᱦᱮᱸ ᱤᱧ ᱠᱷᱚᱱᱚᱡ ᱦᱩᱰᱤᱧᱤᱡ ᱢᱮᱱᱟᱭᱟ ᱵᱷᱟᱭ ᱢᱮᱱᱟᱭᱟ ᱢᱤᱫᱴᱮᱱ ᱩᱱᱤ ᱫᱚ ᱮᱠᱷᱚᱱ ᱫᱚ ᱜᱮᱨᱮᱡᱽ ᱨᱮ ᱪᱟᱞᱟᱣ ᱠᱟᱱᱟᱭ ᱠᱟᱹᱢᱤ ᱠᱟᱱᱟ ᱚᱱᱛᱮ ᱨᱮ
ᱚ ᱛᱟᱦᱚᱞᱮ ᱚᱞᱚᱜ ᱯᱟᱲᱦᱟᱜ ᱫᱚ ᱵᱟᱭ ᱯᱟᱲᱦᱟᱜ ᱠᱟᱱᱟ
ᱵᱟ ᱢᱟᱫᱽᱫᱷᱚᱢᱤᱠ ᱯᱚᱨᱤᱠᱷᱟᱭ ᱮᱢ ᱞᱮᱫ ᱛᱟᱦᱮᱸᱫ ᱵᱟᱭ ᱯᱟᱥ ᱫᱟᱲᱮᱭᱟᱫᱟ ᱟᱫᱚ ᱞᱮᱫᱟᱭ ᱪᱮᱫ ᱪᱤᱠᱟᱹᱭᱟ ᱞᱮᱫᱟᱭ ᱯᱟᱲᱦᱟᱜ ᱛᱮ ᱩᱱᱟᱹᱜ ᱵᱟᱭ ᱫᱟᱲᱮᱭᱟᱜᱼᱟ ᱟᱨᱠᱤ ᱟᱫᱚ ᱞᱮᱭ ᱫᱟ ᱠᱟᱹᱢᱤ ᱜᱤᱧ ᱪᱟᱞᱟᱜᱼᱟ
ᱟᱫᱚ ᱡᱚᱠᱷᱚᱱ ᱵᱟᱝ ᱠᱚ ᱞᱟᱹᱠᱛᱤᱭ ᱞᱟᱹᱠᱛᱤ ᱠᱟᱱᱟ ᱛᱚ ᱡᱟᱦᱟᱸ ᱞᱮᱠᱟ ᱛᱮᱜᱮ ᱟᱹᱥᱩᱞᱚᱜ ᱦᱩᱭᱩᱜ ᱛᱟᱵᱚᱱᱟ
ᱦᱳᱭ
ᱟᱨ ᱟᱵᱚᱨᱮᱱ ᱟᱭᱳᱼᱵᱟᱵᱟ ᱛᱚ ᱢᱟᱱᱮ ᱠᱷᱚᱨᱪᱟ ᱵᱟᱠᱚ ᱪᱟᱞᱟᱣ ᱫᱟᱲᱮᱭᱟᱛᱟᱵᱚᱱᱟ ᱛᱚ
ᱵᱟ ᱩᱢᱮᱨ ᱠᱚ ᱡᱟᱹᱥᱛᱤ ᱞᱮᱱᱠᱷᱟ ᱫᱚ ᱩᱱᱠᱩ ᱫᱚ ᱵᱟᱠᱚ ᱟᱫᱚ ᱵᱟᱠᱚ ᱮᱢ ᱫᱟᱲᱮᱭᱟᱜᱼᱟ ᱱᱤᱡᱮ
ᱦᱮᱸ ᱟᱪᱷᱟ ᱵᱟᱭᱦᱟ ᱛᱟᱦᱞᱮ ᱤᱱᱠᱟᱹᱜᱮ ᱱᱤᱛᱚᱜ ᱫᱚ ᱚᱠᱛᱚ ᱠᱚᱦᱚᱸ ᱟᱹᱰᱤ ᱩᱛᱟᱹᱨ ᱦᱩᱭᱮᱱᱟ
ᱦᱳᱭ ᱢᱟ
ᱟᱨ